ᱦᱮᱞᱳ
ᱦᱩᱸ
ᱟᱡᱚᱢᱚᱜ ᱠᱟᱱᱟ ᱨᱚᱲ ᱤᱧᱟᱜ
ᱦᱮᱸ ᱟᱸᱡᱚᱢᱚᱜ ᱠᱟᱱᱟ
ᱦᱳᱭ ᱛᱚ ᱵᱮᱥ ᱜᱮᱭᱟᱢ
ᱦᱮᱸ ᱵᱮᱥ ᱜᱮ ᱱᱤᱭᱟᱹ ᱜᱷᱟᱹᱲᱤ ᱫᱚ ᱟᱢ ᱫᱚ ᱪᱮᱫ ᱞᱮᱠᱟ ᱢᱮᱱᱟᱜ ᱠᱟᱜ ᱢᱮᱭᱟ ᱛᱚᱵᱮ
ᱦᱚᱸ ᱤᱧ ᱵᱮᱥ ᱜᱮ ᱟᱨ ᱡᱟᱦᱟᱱᱟᱜ ᱴᱚᱯᱤᱠᱮᱢ ᱩᱭᱦᱟᱹᱨ ᱠᱟᱜᱼᱟ
ᱵᱟᱝᱟ ᱚᱱᱠᱟᱱᱟᱜ ᱫᱚ ᱪᱮᱫ ᱦᱚᱸ ᱵᱟᱝ ᱩᱭᱦᱟᱹᱨ ᱫᱚ ᱵᱟᱹᱱᱩᱜᱼᱟ
ᱳᱭᱟᱱᱻᱴᱩ ᱪᱚᱞᱚ ᱡᱟᱦ ᱜᱮ ᱢᱤᱫᱴᱤ ᱨᱟᱠᱟᱵᱽ ᱠᱟᱛᱮ ᱜᱟᱞᱢᱟᱨᱟᱣ ᱞᱟᱦᱟ ᱤᱫᱤ ᱦᱩᱭᱩᱜᱼᱟ ᱟᱫᱚ ᱤᱧᱤᱧ ᱢᱮᱱᱮᱫᱼᱟ ᱦᱮᱸ ᱡᱚᱫᱤ ᱱᱚᱣᱟ ᱫᱟᱬᱟᱱ ᱵᱟᱠᱷᱨᱟᱛᱮ ᱨᱚᱲ ᱞᱮᱠᱷᱟᱱ ᱦᱩᱭ ᱠᱚᱜᱼᱟ ᱠᱤ
ᱦᱮᱸ ᱜᱟᱱᱚᱜ ᱜᱮᱭᱟ ᱫᱟᱬᱟᱱ ᱵᱟᱠᱷᱲᱟ ᱨᱮᱦᱚᱸ
ᱦᱳᱭ ᱛᱚ ᱞᱟᱹᱭ ᱢᱮ ᱡᱮ ᱡᱟᱦᱟᱸᱨᱮ ᱱᱤᱝᱠᱟᱹ ᱫᱟᱬᱟᱱᱮᱢ ᱛᱟᱦᱮᱱ ᱠᱟᱱᱟ ᱥᱮ ᱫᱟᱬᱟᱱ ᱛᱤᱱᱟᱹᱜ ᱡᱟᱹᱥᱛᱤ ᱠᱩᱥᱤᱭᱟᱜ ᱜᱮᱭᱟᱢ
ᱵᱮᱥ ᱚᱱᱠᱟ ᱫᱚ ᱫᱟᱬᱟᱱ ᱠᱚᱫᱚ ᱵᱟᱝ ᱥᱮᱱ ᱦᱩᱭ ᱠᱟᱱᱟ
ᱱᱤᱡᱮ ᱥᱚᱵ ᱫᱚ ᱩᱱᱟᱹᱜ ᱫᱟᱬᱟ ᱫᱚ ᱢᱟᱱᱮ ᱥᱟᱺᱜᱤᱧ ᱵᱟᱭᱦᱨᱮ ᱠᱚᱫᱚ ᱵᱟᱭᱦᱨᱮ ᱠᱚᱫᱚ ᱵᱟᱝ ᱥᱮᱱ ᱵᱟᱲᱟ ᱦᱩᱭᱠᱟᱱᱟ ᱱᱚᱣᱟ ᱥᱩᱨ ᱥᱩᱯᱩᱨ ᱜᱮ ᱟᱨᱠᱤ
ᱦᱳᱭ ᱦᱳᱭ ᱚᱱᱠᱟᱜᱮ ᱤᱧ ᱤᱧ ᱦᱚᱸ ᱚᱱᱠᱟᱜ ᱜᱮ ᱡᱟᱹᱥᱛᱤ ᱥᱟᱺᱜᱤᱧ ᱫᱚ ᱵᱚᱧ ᱥᱮᱱ ᱠᱟᱱᱟ ᱛᱚᱵᱮ ᱫᱟᱬᱟᱱᱛᱚ ᱮᱢᱱᱤᱛᱮ ᱠᱩᱥᱭᱟᱜ ᱜᱮᱧ ᱡᱟᱹᱟᱥᱛᱤ ᱜᱮ ᱯᱷᱮᱥ ᱦᱳᱭ ᱠᱚᱜ-ᱟ ᱡᱟᱦᱟᱨᱮᱜᱮ ᱡᱩᱫᱤ ᱠᱟᱹᱴᱤᱡᱠᱤ ᱫᱟᱲᱟᱱ ᱥᱮᱱ ᱦᱳᱭᱳᱜ ᱟᱨ ᱪᱮᱦᱨᱟ ᱵᱩᱡᱷᱟᱹᱜᱼᱟ ᱢᱤᱫᱴᱤᱱ ᱪᱮᱫᱮ ᱞᱮᱠᱟ ᱦᱩᱭᱩᱜ ᱜᱮᱭᱟ ᱡᱮ ᱦ ᱵᱳᱨᱤᱝ ᱞᱟᱭᱤᱯᱷ ᱨᱳᱡ ᱥᱮᱛᱟᱜ ᱵᱮᱨᱮᱫ ᱠᱟᱛᱮᱫ ᱱᱤᱭᱟᱹ ᱠᱚ ᱠᱟᱹᱢᱤᱭᱮᱜ ᱟᱢ ᱟᱨᱦᱚ ᱛᱟᱦᱮᱱ ᱠᱟᱱᱟ ᱛᱚ ᱚᱱᱠᱟᱱ ᱡᱟᱭᱜᱟ ᱨᱮ ᱪᱮᱞᱮ ᱛᱟᱸᱦᱮ ᱦᱳᱭᱳᱜ ᱜᱮᱭᱟ ᱡᱮ ᱟᱰᱤ ᱵᱳᱨ ᱜᱮ ᱵᱩᱡᱟᱹᱜ ᱜᱮᱭᱟ ᱛᱚ ᱚᱱᱟ ᱡᱟᱭᱜᱟ ᱨᱮ ᱡᱚᱠᱷᱚᱱ ᱫᱟᱬᱟᱱ ᱪᱟᱞᱟᱜ ᱦᱩᱭᱩᱜᱼᱟ ᱟᱹᱰᱤ ᱨᱤᱯᱷᱨᱤᱥ ᱟᱹᱭᱠᱟᱹᱜᱼᱟ ᱚᱱᱟ ᱢᱟᱱᱮ ᱱᱤᱡᱮᱨᱟᱜ ᱢᱚᱱᱮ ᱢᱤᱫᱴᱮᱱ ᱪᱮᱫ ᱠᱚ ᱞᱟᱹᱭᱟ ᱯᱟᱞᱴᱟᱣᱮᱱ ᱞᱮᱠᱟ ᱦᱮ ᱤᱱᱠᱟᱹ ᱦᱮ ᱪᱮᱫ ᱞᱮᱠᱟ ᱵᱩᱡᱷᱟᱹᱣ ᱦᱳᱭ ᱦᱳᱭ
ᱞᱟᱹᱭᱫᱟᱹᱧ ᱫᱤᱥᱚᱢ ᱫᱚ ᱚᱠᱟ ᱥᱮᱫ
ᱵᱮᱝᱜᱚᱞ
ᱤᱧ ᱵᱮᱝᱜᱚᱞ ᱜᱮ
ᱟᱪᱪᱷᱟ ᱦᱳᱭ
ᱵᱩᱨᱩ ᱵᱚᱸᱜᱟ ᱵᱟᱹᱧ ᱥᱮᱱ ᱠᱟᱱᱟ᱾
ᱵᱟᱢ ᱪᱟᱞᱟ
ᱥᱮᱱ ᱦᱮᱸ
ᱢᱤᱫ ᱫᱷᱟ ᱵᱟᱢᱴᱭ ᱥᱮᱱ ᱵᱟᱲᱟ ᱟᱠᱟᱱᱟ ᱵᱩᱨᱩ ᱵᱚᱸᱜᱟ?
ᱵᱟᱝ ᱵᱟᱝ ᱵᱟᱹᱧ ᱥᱮᱱ ᱟ ᱥᱮ ᱮᱫ ᱨᱮᱱᱟᱜ ᱯᱞᱮᱱ ᱫᱚ ᱱᱤᱱᱠᱟᱹ ᱵᱮᱱᱟᱣ ᱦᱩᱭᱩᱜ ᱠᱟᱱ ᱛᱟᱦᱮᱱᱟ ᱵᱟᱹᱧ ᱥᱮᱱ ᱫᱟᱲᱮ ᱠᱟᱣᱫᱟ ᱢᱟᱱᱮ ᱩᱱᱟᱹᱜᱴᱟᱛ ᱵᱟᱹᱲᱛᱤ ᱵᱟᱹᱧ ᱪᱟᱞᱟᱣ ᱵᱟᱲᱟ ᱟᱠᱟᱱ ᱜᱮᱭᱟ ᱯᱟᱛᱟ ᱠᱚ ᱧᱮᱞ ᱫᱚ ᱥᱩᱫᱷᱩ ᱚᱱᱟ ᱟᱞᱮᱭᱟᱜ ᱥᱩᱨ ᱨᱮ ᱢᱮᱱᱟᱜᱼᱟ᱾ ᱯᱟᱴᱟᱵᱤᱸᱫᱟᱹ ᱤᱱᱟᱹ ᱠᱷᱚᱱᱟᱜ ᱫᱚ ᱦᱟᱱᱛᱮ ᱫᱚ ᱫᱤᱱ ᱜᱤᱧ ᱥᱮᱱ ᱠᱟᱱᱟ ᱚᱱᱟ ᱦᱚᱸ ᱯᱟᱴᱟᱵᱤᱰᱟᱹ ᱦᱚᱸ ᱵᱮᱥᱤᱧ ᱥᱮᱱ ᱠᱟᱱᱟ ᱵᱟᱨ-ᱯᱮ ᱫᱷᱟᱣ ᱜᱮ ᱟᱨ ᱵᱩᱨᱩ ᱵᱚᱸᱜᱟ ᱥᱮᱫ ᱫᱚ ᱵᱟᱹᱧ ᱥᱮᱱ ᱠᱟᱱᱟ᱾ ᱩᱱ ᱥᱟᱜᱤᱧ ᱫᱚ ᱥᱮᱱ ᱫᱚ ᱥᱮᱱᱚᱜ ᱜᱮᱭᱟ ᱤᱥᱜᱮ ᱦᱮᱸ
ᱢᱮᱱᱮᱜ ᱟᱹᱧ ᱯᱟᱴᱟᱵᱤᱸᱫᱟᱹ ᱫᱚ ᱯᱮ ᱥᱩᱨ ᱜᱮᱭᱟ?
ᱦᱳᱭ, ᱱᱚᱣᱟ ᱥᱩᱨ ᱜᱮᱭᱟ᱾
ᱚᱦ
ᱟᱨ ᱟᱢ ᱫᱚ ᱥᱮᱱ ᱵᱟᱲᱟ ᱟᱠᱟᱱ ᱜᱮᱭᱟᱢ? ᱱᱚᱣᱟ ᱠᱚᱨᱮᱜ ᱯᱟᱴᱟᱵᱤᱸᱫᱷᱟᱹ ᱠᱚ ᱦᱮᱡ ᱵᱟᱲᱟ ᱟᱠᱟᱱ ᱜᱮᱭᱟ?
ᱯᱟᱴᱟᱵᱤᱸᱫᱟᱹ ᱫᱚ ᱵᱟᱝ ᱤᱧ ᱥᱮᱱ ᱠᱟᱱᱟ ᱵᱩᱨᱩ ᱵᱚᱸᱜᱟ ᱜᱤᱧ ᱥᱮᱱ ᱞᱮᱱᱟ ᱵᱟᱨᱯᱮ ᱫᱷᱟᱣᱧ ᱥᱮᱱ ᱠᱟᱱᱟ ᱵᱟᱨ ᱥᱮᱨᱢᱟ ᱥᱮ ᱯᱮ ᱥᱮᱨᱢᱟ ᱟᱯᱮ ᱚᱱᱟ ᱯᱟᱴᱟᱵᱤᱸᱫᱟᱹ ᱥᱮᱫ ᱫᱚ ᱵᱟᱝ ᱥᱮᱱ ᱦᱩᱭ ᱠᱟᱱᱟ ᱚᱱᱛᱮ ᱫᱚ ᱛᱚᱠᱷᱚᱱ
ᱟᱪᱪᱷᱟ
ᱦᱮᱸ
ᱯᱟᱴᱟᱵᱤᱸᱫᱟᱹ ᱯᱩᱡᱟᱹᱨᱮ ᱦᱩᱭᱩᱜ ᱟᱥᱮ?
ᱦᱳᱭ ᱫᱩᱨᱜᱟᱹ ᱯᱩᱡᱟᱹ ᱥᱚᱢᱚᱭ ᱦᱩᱭᱩᱜᱼᱟ᱾ ᱫᱚᱥᱚᱢᱤᱨ ᱯᱚᱨᱮᱨ ᱫᱤᱱ ᱯᱚᱨᱮᱨ ᱫᱤᱱ ᱥᱮ ᱛᱟᱨᱯᱚᱨᱮᱨ ᱫᱤᱱ ᱚᱱᱠᱟᱜᱮ ᱚᱱᱟ ᱢᱟᱱᱮ ᱯᱚᱨᱮᱨ ᱫᱤᱱ ᱤᱱᱠᱟᱹ ᱜᱮ ᱦᱩᱭᱩᱜᱼᱟ᱾ ᱛᱟᱨ ᱵᱟ ᱵᱷᱟᱱ ᱛᱮᱱ
ᱦᱮᱸ ᱩᱱ ᱫᱚ ᱥᱮ ᱜᱟᱛᱮ ᱠᱚ ᱠᱚ ᱥᱮ ᱵᱟᱲᱟ ᱟᱠᱟᱱ ᱜᱮᱭᱟ ᱛᱟᱨᱯᱚᱨᱮ ᱟᱯᱮ ᱥᱮᱫ ᱪᱮᱫ ᱞᱮᱠᱟ ᱥᱤᱛᱩᱝ ᱜᱚᱨᱚᱢ ᱪᱮᱫ ᱞᱮᱠᱟ ᱵᱩᱡᱷᱟᱹᱜᱼᱟ? ᱞᱟᱹᱭᱮᱜᱟᱹᱧ ᱥᱤᱛᱩᱝ ᱜᱚᱨᱚᱢ ᱠᱚᱞ ᱥᱮ ᱪᱮᱫ ᱞᱮᱠᱟ ᱵᱩᱡᱷᱟᱹᱜ ᱠᱟᱱᱟ?
ᱵᱮᱥ ᱵᱷᱟᱜᱮ ᱜᱮ
ᱛᱟᱨᱯᱚᱨᱮ ᱟᱯᱮ ᱥᱮᱫ ᱛᱟᱦᱚᱞᱮ ᱪᱟᱥᱵᱟᱥ ᱠᱚᱫᱚ?
ᱦᱩᱭ ᱥᱟᱢᱴᱟ ᱠᱟᱱᱟ᱾
ᱟᱯᱮᱛ ᱪᱮᱫ
ᱟᱸᱡᱚᱢᱚᱜ ᱦᱮᱸ
ᱦᱮᱸ ᱟᱸᱡᱚᱢᱚᱜ
ᱦᱮ
ᱞᱟᱹᱭᱫᱟᱹᱧ ᱟᱯᱮ ᱠᱚ ᱪᱮᱫ ᱯᱮ ᱨᱚᱦᱚᱭ ᱟᱠᱟᱫᱼᱟ? ᱛᱟᱦᱚᱞᱮ ᱦᱩᱲᱩ ᱠᱚᱯᱮ ᱨᱚᱦᱚᱭ ᱜᱮᱭᱟ ᱥᱮ?
ᱦᱚ ᱨᱚᱦᱚᱭ ᱦᱩᱭᱱᱟ ᱥᱚᱵᱽᱡᱤ ᱠᱚ ᱟᱨ ᱤᱱᱟᱹ ᱠᱚ ᱫᱚ ᱦᱩᱲᱩ ᱠᱚ ᱥᱟᱢᱴᱟᱣ ᱪᱟᱵᱟ
ᱦᱮᱸ
ᱟᱞᱮ ᱥᱮᱫ ᱢᱟ ᱥᱚᱵᱡᱤ ᱠᱚᱫᱚ ᱵᱟᱝ ᱠᱚ ᱨᱚᱦᱚᱭᱟ᱾ ᱥᱩᱫᱷᱩ ᱚᱱᱟ ᱦᱩᱲᱩ ᱠᱚ ᱟᱹᱞᱩ ᱠᱚᱠᱚ ᱨᱚᱦᱚᱭ ᱵᱟᱲᱟᱭ ᱜᱮᱭᱟ ᱛᱟᱨᱯᱚᱨᱮ ᱚᱱᱟ ᱛᱤᱞᱢᱤᱧ ᱠᱚ ᱥᱚᱵᱡᱤ ᱠᱚᱫᱚ ᱵᱟᱠᱚ ᱪᱟᱥ ᱵᱟᱲᱟᱭ ᱜᱮᱭᱟ ᱟᱞᱮ ᱥᱮᱫ ᱫᱚ
ᱟᱪᱪᱷᱟ ᱥᱮ ᱢᱤᱫ ᱫᱷᱟᱣ ᱜᱮ
ᱢᱤᱫ ᱫᱷᱟᱣ ᱜᱮ
ᱟᱪᱪᱷᱟ ᱢᱟᱱᱮ
ᱦᱮᱸ ᱱᱮᱴᱣᱟᱨ ᱞᱟᱹᱭᱮᱫ ᱛᱟᱢᱟ ᱚᱠᱟᱨᱮ ᱢᱮᱱᱟᱜ ᱠᱫ ᱢᱮᱭᱟ ᱠᱟᱹᱴᱤᱡ ᱵᱟᱝ ᱟᱸᱡᱚᱢᱚᱜ ᱠᱟᱱ ᱛᱟᱢᱟ
ᱴᱷᱤᱠ ᱴᱷᱟᱠ ᱟᱸᱡᱚᱢᱚᱜ ᱠᱟᱱᱟ
ᱦᱩ ᱱᱮᱴᱚᱣᱟᱨ ᱮ ᱯᱨᱚᱵᱞᱮᱢᱮᱫ ᱛᱟᱢᱟ
ᱰᱤᱥᱴᱟᱵ ᱮᱜᱟᱭ
ᱵᱟᱝ ᱱᱤᱛᱚᱜ ᱫᱚ ᱵᱮᱥ ᱜᱮ ᱟᱸᱡᱚᱢᱚᱜ ᱠᱟᱱᱟ
ᱦᱳᱭ ᱟᱨ
ᱛᱟᱦᱚᱞᱮ ᱱᱤᱭᱟᱹ ᱫᱷᱟᱣ ᱫᱚ ᱛᱟᱦᱚᱞᱮ ᱵᱩᱨᱩ ᱵᱚᱸᱜᱟ ᱯᱮ ᱥᱮᱱᱚᱜ ᱟᱥᱮ ᱵᱟᱝ
ᱦᱮᱸ ᱚᱱᱟ ᱫᱚ ᱯᱞᱮᱱ ᱠᱚᱨᱟᱣ ᱦᱩᱭᱩᱜᱼᱟ ᱥᱮᱱ ᱨᱮᱱᱟᱜ ᱜᱮ ᱟᱫᱚ ᱤᱧᱟᱹᱜ ᱫᱚ ᱞᱟᱦᱟ ᱩᱱᱟ. ᱜ ᱴᱷᱤᱠᱟ ᱟᱨ ᱯᱚᱨᱮᱛᱮ ᱟᱨ ᱪᱟᱞᱟᱣ ᱵᱟᱝ ᱦᱩᱭᱩᱜ ᱜᱮᱭᱟ ᱞᱟᱦᱟ ᱛᱮᱫᱚ ᱢᱚᱱᱮ ᱦᱩᱭᱩᱜᱼᱟ ᱡᱮ ᱥᱮᱱᱚᱜᱼᱟᱧ ᱥᱮᱱᱚᱜ ᱟ. ᱧ ᱛᱟᱯᱚᱨᱮ ᱦᱟᱜ ᱪᱮᱫ ᱠᱚ ᱪᱤᱠᱟᱹᱜᱼᱟ ᱵᱟ. ᱧ ᱥᱮᱱᱚᱜ ᱟ
ᱛᱚᱵ ᱪᱮᱫ ᱞᱮᱠᱟ ᱛᱟᱦᱮᱱᱟ
ᱡᱮᱠᱳᱱᱳ ᱡᱤᱱᱤᱥ ᱜᱮ ᱢᱟᱲᱟᱝ ᱠᱷᱚᱱᱟᱜ ᱡᱟᱦᱟᱱᱟᱜ ᱠᱩᱠᱢᱩᱢ ᱧᱮᱞ ᱞᱮᱠᱷᱟᱱ ᱠᱷᱟᱱ ᱥᱮ ᱚᱱᱟ ᱫᱚ ᱵᱟᱝ ᱥᱟᱹᱨᱤᱜᱼᱟ ᱦᱮᱸᱥᱮ ᱥᱮ ᱵᱟᱢ ᱥᱮᱴᱮᱨ ᱫᱟᱲᱮᱭᱟᱜᱼᱟ ᱛᱚᱠᱷᱚᱱ ᱫᱚ ᱵᱟᱢ ᱥᱮᱱ ᱫᱟᱲᱮᱭᱟᱜᱼᱟ ᱡᱟᱦᱟᱱᱟᱜ ᱜᱮ ᱢᱤᱫᱴᱟᱝ ᱯᱨᱚᱵᱞᱮᱢ ᱦᱤᱡᱩᱜᱼᱟ
ᱟᱪᱠᱟ ᱠᱚᱨᱟᱣ ᱠᱟᱛᱮ ᱪᱟᱞᱟᱣ ᱜᱮ ᱴᱷᱤᱠᱟ ᱟᱪᱠᱟ ᱯᱞᱮᱱ ᱵᱮᱱᱟᱣ ᱠᱮᱭᱟ ᱪᱟᱞᱟᱣ ᱦᱩᱭᱩᱜᱼᱟ ᱛᱚ ᱚᱱᱠᱟ ᱴᱟᱴᱟ ᱜᱮ ᱦᱩᱭᱩᱜ ᱜᱮᱭᱟ ᱞᱟᱦᱟ ᱩᱱᱟ. ᱜ ᱴᱤᱠᱟ ᱚᱱᱟ ᱫᱚ ᱵᱟᱝᱤᱧ
ᱦᱮᱸ ᱦᱩᱸ ᱦᱚᱴᱟᱛ ᱯᱞᱮᱱ ᱦᱩᱭᱩᱜᱼᱟ ᱟᱨ ᱥᱮᱱ ᱦᱩᱭᱩᱜᱼᱟ ᱢᱟᱲᱟᱝ ᱠᱷᱚᱱᱟᱜ ᱮᱢ ᱢᱮᱱᱟ ᱡᱮ ᱵᱩᱨᱩᱢ ᱜᱚᱸᱡᱽ ᱥᱮᱱᱚᱜᱼᱟ ᱛᱚᱠᱷᱚᱱ ᱪᱮᱫ ᱪᱚ ᱢᱤᱫᱴᱟᱱ ᱮᱢᱚᱱ ᱮᱴᱠᱮᱴᱚᱬᱮ ᱨᱮᱢ ᱯᱟᱲᱦᱟᱜᱼᱟ ᱵᱟᱢ ᱥᱮᱱ ᱫᱟᱲᱮᱭᱟᱜᱼᱟ
ᱦᱮᱸ ᱤᱧᱟᱹᱜ ᱫᱚ ᱤᱱᱠᱟᱹᱮ ᱦᱩᱭᱩᱜ ᱜᱮᱭᱟ ᱪᱚᱞᱚ ᱞᱟᱦᱟ ᱠᱷᱚᱱᱟᱜ ᱡ ᱪᱟᱞᱟᱜ ᱟᱵᱚᱱ ᱟᱨ ᱟᱞᱴᱤᱢᱮᱴ ᱚᱱᱟ ᱫᱚ ᱢᱩᱪᱟᱹᱫ ᱨᱮ ᱵᱟᱝᱜᱮ ᱦᱩᱭᱼᱟ ᱵᱟᱝ ᱪᱟᱞᱟᱣ ᱦᱩᱭᱩᱜ ᱤᱱᱠᱟᱹᱜ ᱠᱟᱱ ᱡᱚᱛᱚ ᱦᱚᱲᱜᱮ ᱤᱱᱠᱟᱹ ᱜᱮ ᱦᱩᱭᱩᱜ ᱜᱮᱛᱟ ᱠᱚᱣᱟ ᱱᱤᱭᱟᱹ ᱜᱮ
ᱦᱮᱸ ᱦᱮᱸ
ᱜᱮ ᱱᱤᱭᱚᱢ ᱠᱟᱱᱟ
ᱦᱮᱸ
ᱵᱟᱝ ᱦᱩᱭᱩᱜᱼᱟ
ᱡᱚᱢ ᱵᱟᱲᱟ ᱠᱮᱫᱼᱟ ᱯᱮ ᱫᱟᱠᱟ ᱠᱚ ᱥᱮ
ᱦᱮᱸ
ᱢᱮᱱᱫᱟ. ᱧ ᱫᱟᱠᱟ ᱠᱚᱯᱮ ᱡᱚᱢ ᱵᱟᱲᱟ ᱠᱮᱫᱼᱟ ᱥᱮ ᱟᱹᱣᱨᱤᱯᱮ ᱡᱚᱢᱟ
ᱦᱩᱲᱩ ᱜᱮ ᱟᱯᱮ ᱫᱚ
ᱛᱤ ᱨᱮᱫᱚᱯᱮ ᱡᱚᱢᱟ ᱛᱚᱵᱮ ᱛᱤᱨᱮ ᱫᱚ ᱯᱮ ᱡᱚᱢᱟ
ᱵᱟᱝ ᱟᱸᱡᱚᱢᱚᱜ ᱠᱟᱱᱟ
ᱞᱟᱹᱭᱫᱟ. ᱧ ᱛᱤ ᱨᱮᱫᱚ ᱯᱮ ᱡᱚᱢᱟ ᱛᱚᱵᱮ
ᱦᱚᱜᱼᱚᱭ ᱛᱚ ᱠᱤᱪᱷᱩᱠ ᱠᱷᱚᱱ ᱯᱚᱨ
ᱡᱩᱫᱤ ᱵᱩᱨᱩ ᱵᱚᱸᱜᱟ ᱯᱮ ᱥᱮᱱᱚᱜ ᱠᱷᱟᱱ ᱧᱟᱯᱟᱢ ᱦᱩᱭᱩᱜᱼᱟ ᱛᱟᱦᱚᱞᱮ᱾
ᱦᱚᱸ᱾ ᱵᱷᱤᱲᱟᱹ ᱦᱚᱸᱛᱚ ᱵᱷᱤᱲᱟᱹᱜ ᱜᱮᱭᱟ ᱵᱮᱜᱽ ᱵᱷᱟᱜᱤ ᱜᱮ ᱢᱚᱱᱮ ᱦᱟᱭ᱾ ᱴᱚᱥᱚᱫ ᱴᱚᱥᱚᱫ ᱟᱲᱮ ᱟᱲᱮᱛᱮ ᱛᱟᱲᱟᱢ ᱦᱩᱭᱩᱜ᱾
ᱩᱸᱦᱩᱸᱜ᱾
ᱴᱩᱵᱩ ᱦᱚᱲ ᱡᱟᱹᱥᱛᱤ ᱥᱮᱱᱚᱜ ᱜᱮᱭᱟ ᱠᱚ ᱤᱭᱟᱹ ᱧᱮᱞ ᱵᱟᱲᱟ ᱠᱟᱛᱮ ᱜᱮ ᱛᱤ ᱜᱮ ᱮᱢ ᱜᱮᱭᱟ ᱠᱚ ᱡᱚᱛᱚ ᱦᱚᱲ ᱜᱮ᱾ ᱱᱤᱛᱚᱜ ᱦᱚᱲ ᱫᱚ ᱡᱚᱛᱚ ᱵᱞᱚᱜᱟᱨ᱾ ᱟᱠᱱᱟ ᱥᱳᱥᱟᱞ ᱢᱤᱰᱤᱭᱟ ᱚᱱᱟ ᱫᱟᱲᱮ ᱫᱩᱧ ᱧᱮᱞ ᱟᱠᱟᱜ ᱜᱮᱭᱟ᱾ ᱟᱲᱮ ᱟᱲᱮᱛᱮ ᱛᱟᱲᱟᱢ ᱠᱟᱫ ᱛᱟᱦᱮ ᱠᱚ ᱦᱚᱲ ᱠᱚ ᱵᱩᱨᱩ ᱵᱩᱨᱩᱛᱮ᱾ ᱩᱫ ᱜᱮ ᱫᱟᱜ ᱡᱟᱹᱯᱩᱫ ᱫᱤᱱ ᱫᱚ ᱵᱷᱟᱜᱤ ᱜᱮ᱾
ᱩᱸᱻ ᱫᱟᱜ ᱡᱟᱹᱯᱩᱫ ᱫᱤᱱ ᱫᱚ ᱛᱟᱵᱚ ᱚᱱᱟ ᱫᱚ ᱫᱟᱜ ᱡᱟᱹᱯᱩᱫ ᱫᱤᱱᱜᱮ ᱦᱩᱭᱩᱜᱼᱟ᱾ ᱫᱟᱜ ᱞᱮᱠᱷᱟᱱ ᱚᱱᱟ ᱵᱩᱨᱩ ᱫᱮᱡ ᱫᱚ ᱟᱹᱰᱤ ᱠᱚᱥᱴᱚ ᱜᱮ ᱵᱩᱡᱷᱟᱹᱜᱼᱟ᱾ ᱩᱱᱟᱹᱜ ᱦᱚᱲ ᱠᱚ ᱥᱮᱱᱚᱜᱼᱟ ᱛᱚ ᱯᱩᱨᱟᱹ ᱞᱮᱸᱡᱮᱫ ᱪᱟᱵᱟ ᱠᱚᱜᱼᱟ ᱠᱚ᱾ ᱨᱟᱥᱛᱟᱴᱟᱜ ᱡᱟᱦᱟᱸ ᱛᱮᱠᱚ ᱫᱮᱡᱚᱜᱼᱟ ᱵᱩᱨᱩ᱾
ᱵᱮᱥ ᱦᱩᱭᱱᱟ
ᱵᱟᱨ ᱥᱮᱨᱢᱟᱧ ᱥᱮᱱ ᱞᱮᱱᱟ ᱛᱚ ᱢᱤᱫ ᱥᱮᱨᱢᱟ ᱡᱮ ᱠᱚᱥᱴᱚ ᱯᱳᱭᱞᱳ ᱥᱮᱨᱢᱟ ᱡᱚᱠᱷᱚᱱ ᱞᱮ ᱥᱮᱱ ᱞᱮᱱᱟ ᱡᱟ ᱠᱚᱥᱴᱚᱧ ᱧᱟᱢ ᱞᱮᱜᱼᱟ ᱥᱮ᱾ ᱚᱱᱟ ᱯᱚᱨᱮ ᱥᱮᱨᱢᱟ ᱠᱷᱚᱱᱟᱜ ᱥᱮᱱ ᱵᱟᱲᱟ ᱦᱩᱭ ᱟᱠᱟᱱ ᱨᱮᱦᱚᱸ ᱚᱱᱟ ᱵᱩᱨᱩ ᱫᱚ ᱟᱫᱚ ᱫᱮᱡ ᱫᱚ ᱵᱟᱞᱮ ᱫᱮᱡ ᱟᱠᱟᱱᱟ᱾ ᱚᱱᱟ ᱵᱟᱲᱟᱜᱷᱟᱴ ᱨᱮ ᱡᱟᱦᱟᱸ ᱴᱷᱮᱱ ᱯᱚᱨᱚᱵᱽ ᱠᱚ ᱮᱱᱮᱡᱼᱟ ᱚᱱᱟ ᱠᱚᱨᱮ ᱜᱮ ᱫᱟᱬᱟ ᱵᱟᱲᱟ ᱠᱟᱛᱮᱜ ᱜᱮ ᱚᱲᱟᱜ ᱨᱩᱣᱟᱹᱲ ᱦᱩᱭ ᱟᱠᱟᱱᱟ᱾
ᱚᱱᱟ ᱵᱩᱨᱩ ᱫᱮᱡ ᱜᱮ ᱠᱚᱥᱴᱚ᱾
ᱦᱩᱸᱻ ᱫᱮᱡ ᱜᱮ ᱠᱚᱥᱴᱚᱣᱟ᱾ ᱟᱹᱲᱜᱩ ᱫᱚ ᱪᱮᱫ ᱦᱚᱸ ᱵᱟᱝ ᱠᱟᱱᱟ᱾ ᱫᱮᱡ ᱜᱮ ᱠᱚᱥᱴᱚᱣᱟ᱾
ᱟᱫᱷᱟ ᱨᱟᱥᱛᱟ ᱠᱚ ᱫᱮᱡᱚᱜᱼᱟ ᱚᱫᱷᱮᱠ ᱜᱩᱨᱩ ᱠᱚ ᱫᱮᱡᱚᱜᱼᱟ ᱫᱩᱲᱩᱵ ᱡᱤᱨᱟᱹᱜ ᱟᱠᱚ ᱚᱠᱚᱭ ᱯᱟᱝᱠᱷᱟᱜ ᱠᱟᱱᱟ ᱩᱫᱽᱜᱟᱹᱨᱚᱜᱼᱟ ᱦᱟᱣᱮᱫᱚᱜᱼᱟᱢ᱾
ᱦᱩᱸ᱾
ᱠᱚᱥᱴᱚ ᱜᱮᱭᱟ
ᱯᱩᱡᱟᱹ ᱠᱚᱫᱚ
ᱟᱯᱮ ᱫᱚ ᱛᱟᱦᱚᱞᱮ ᱟᱞᱮ ᱠᱷᱚᱱᱟᱜ ᱯᱮ ᱥᱩᱨᱩᱜᱼᱟ ᱛᱚ ᱵᱩᱨᱩ ᱦᱚᱸ᱾ ᱵᱩᱨᱩ ᱵᱚᱸᱜᱟ ᱧᱮᱞ᱾ ᱯᱟᱴᱟᱵᱤᱸᱫᱟᱹ ᱯᱮ ᱥᱩᱨ ᱜᱮᱭᱟ ᱡᱚᱠᱷᱚᱱ ᱟᱞᱮ ᱫᱚ ᱚᱱᱟ ᱢᱮᱫᱽᱱᱤᱯᱩᱨ ᱥᱩᱨ ᱨᱮ ᱛᱟᱞᱮ ᱚᱲᱟᱜ ᱦᱮᱸ ᱥᱮ᱾
ᱦᱩᱸᱻ᱾
ᱦᱩᱸᱻ ᱢᱮᱫᱽᱱᱤᱯᱩᱨ ᱥᱩᱨ ᱨᱮ᱾ ᱢᱮᱫᱽᱱᱤᱯᱩᱨ ᱠᱷᱚᱱᱟᱜ ᱫᱚ ᱵᱟᱨᱚ ᱠᱤᱞᱳᱢᱤᱴᱟᱨ ᱜᱟᱱ ᱦᱩᱭᱩᱜᱼᱟ᱾
ᱟᱪᱪᱷᱟ᱾